ᱟᱝ ᱨᱚᱢ ᱨᱟᱦᱟ
ᱦᱮᱞᱳ
ᱦᱮᱞᱳ
ᱦᱮᱸ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ
ᱚ ᱟᱪᱪᱷᱟ ᱛᱚ ᱪᱮᱫ ᱪᱮᱠᱟ ᱦᱩᱭᱩᱜ ᱠᱟᱱᱟ
ᱪᱮᱫ ᱦᱚᱸ ᱵᱟᱝᱟ ᱫᱩᱲᱩᱵ ᱵᱟᱲᱟ ᱦᱩᱭ ᱠᱟᱱᱟ
ᱡᱚᱢ ᱵᱟᱲᱟ ᱠᱚᱫᱚ ᱦᱩᱭᱱᱟ ᱥᱮ ᱵᱟᱝᱟ
ᱡᱚᱢ ᱠᱚᱫᱚ ᱟᱹᱣᱨᱤ ᱦᱩᱭᱩᱜᱼᱟ ᱟᱢ ᱫᱚ ᱪᱮᱫ ᱠᱚᱢ ᱪᱤᱠᱟᱹ ᱵᱟᱲᱟᱭᱮᱫᱼᱟ
ᱟᱨ ᱟᱹᱣᱨᱮ ᱡᱚᱢ ᱠᱚᱫᱚ ᱵᱟᱝ ᱦᱩᱭ ᱟᱠᱟᱱᱟ
ᱚ ᱤᱥᱤᱱᱠᱟᱜ-ᱟ ᱯᱮᱥᱮ ᱵᱟᱝ
ᱤᱥᱤᱱ ᱠᱚᱫᱚ ᱦᱟᱸᱜ ᱦᱩᱭ ᱠᱟᱱ ᱜᱮᱭᱟ ᱡᱟᱹᱱᱤᱡ ᱟᱨ ᱛᱟᱦᱚᱞᱮ ᱫᱤᱥᱚᱢ ᱫᱚ ᱚᱠᱟ ᱫᱤᱥᱚᱢ
ᱫᱤᱥᱚᱢ ᱦᱟᱱᱛᱮ ᱢᱟᱞᱫᱟ ᱥᱮᱜ
ᱢᱤᱫᱴᱮᱱ ᱪᱮᱫ ᱠᱚ ᱞᱟᱹᱭᱟ ᱢᱤᱫᱴᱮᱡ ᱠᱩᱠᱞᱤ ᱛᱟᱦᱮᱸ ᱠᱟᱱᱟ ᱟᱨᱠᱤ ᱠᱩᱠᱞᱤᱧ ᱞᱟᱹᱭᱮᱫᱼᱟ ᱦᱮᱸᱥᱮ ᱱᱚᱜᱼᱚᱭ ᱡᱮ ᱢᱟᱱᱮ ᱵᱟᱯᱞᱟᱜ ᱫᱚᱵᱚᱱ ᱥᱮ ᱵᱟᱯᱞᱟ ᱫᱚ ᱛᱤᱱᱟᱹᱜ ᱨᱚᱠᱚᱢ ᱟ
ᱦᱳᱭ
ᱦᱳᱭ ᱚᱱᱟ ᱠᱟᱹᱴᱤᱡ ᱵᱟᱲᱟᱭ ᱵᱩᱡᱷᱟᱹᱣᱤᱧ ᱢᱮ ᱟᱨᱠᱤ
ᱟᱨ ᱪᱮᱫ ᱞᱮᱠᱟ
ᱟᱨ ᱡᱟᱦᱟᱸ ᱱᱚᱜᱚᱭ ᱵᱟᱯᱞᱟᱜ ᱫᱚᱵᱚᱱ ᱵᱟᱯᱞᱟ ᱫᱚ ᱛᱤᱱᱟᱹᱜ ᱨᱚᱠᱚᱢ ᱛᱮ ᱦᱩᱭᱩᱜ ᱜᱮᱭᱟ
ᱟᱫᱚ ᱚᱠᱚᱭ ᱚᱠᱟ ᱞᱮᱠᱟ ᱚᱠᱟᱥᱮᱫ ᱪᱮᱫ ᱞᱮᱠᱟ ᱠᱚ ᱵᱟᱯᱞᱟᱜᱼᱟ ᱚᱱᱟᱛᱮ ᱤᱧᱫᱚ ᱡᱚᱛᱚ ᱥᱮᱫ ᱫᱚ ᱵᱟᱹᱧ ᱵᱟᱲᱟᱭᱟ
ᱚ ᱟᱪᱪᱷᱟ ᱟᱪᱪᱷᱟ ᱟᱯᱮ ᱚᱱᱛᱮ ᱫᱚ ᱛᱟᱦᱞᱮ ᱟᱯᱮ ᱚᱱᱛᱮ ᱫᱚ ᱛᱟᱦᱞᱮ ᱚᱠᱟᱞᱮᱠᱟ ᱵᱟᱯᱞᱟᱜ ᱜᱮᱭᱟ
ᱟᱞᱮ ᱥᱮᱱ ᱫᱚ ᱪᱮᱫ ᱞᱮᱠᱟ ᱠᱚ ᱵᱟᱯᱞᱟ-ᱟ ᱟᱯᱮ ᱥᱮᱱ ᱪᱮᱫ ᱞᱮᱠᱟ ᱠᱚ ᱵᱟᱯᱞᱟ-ᱟ ᱟᱢ ᱟᱜᱮ ᱞᱟᱹᱭ ᱢᱮ
ᱟᱞᱮ ᱱᱚᱛᱮ ᱫᱚ ᱦᱟᱸᱜ ᱱᱚᱝᱠᱟ ᱠᱚ ᱵᱟᱯᱞᱟᱜᱼᱟ ᱚᱸᱰᱮ ᱴᱩᱝ ᱴᱩᱝᱠᱤ ᱫᱤᱯᱤᱞ ᱵᱟᱯᱞᱟ ᱦᱮᱱᱟᱜ ᱟᱠᱟᱫᱟ ᱚᱸᱰᱮ ᱠᱚᱸᱰᱮᱞ ᱧᱟᱯᱟᱢ ᱵᱟᱯᱞᱟ ᱦᱮᱱᱟᱜ ᱟᱠᱟᱫᱟ ᱴᱩᱝᱠᱤ ᱫᱤᱯᱤᱞ ᱵᱟᱯᱞᱟ
ᱚ
ᱟᱨ ᱢᱤᱫᱴᱮᱱ ᱦᱩᱭᱩᱜ ᱠᱟᱱᱟ ᱠᱚᱸᱰᱮᱞ ᱧᱟᱯᱟᱢ ᱵᱟᱯᱞᱟ ᱟᱫᱚ ᱟᱨᱚ ᱢᱮᱴᱮᱱ ᱦᱮᱱᱟᱜ ᱟᱠᱟᱫᱟ ᱚᱱᱟ ᱫᱚ ᱦᱟᱸᱜ ᱵᱟᱹᱧ ᱫᱤᱥᱟᱹᱭᱮᱫᱼᱟ ᱟᱢ ᱫᱚ ᱚᱠᱟ ᱞᱮᱠᱟ ᱠᱟᱱᱟ
ᱚ
ᱟᱨᱚ ᱟᱨ ᱢᱤᱫᱴᱮᱱ ᱡᱤᱱᱤᱥ ᱦᱩᱭᱩᱜ ᱠᱟᱱᱟ ᱱᱚᱜᱼᱚᱭ ᱟᱵᱚᱨᱮᱱ ᱡᱟᱦᱟᱸ ᱱᱤᱛᱚᱜ ᱚᱱᱟ ᱱᱤᱛᱚᱜ ᱡᱟᱦᱟᱸ ᱡᱮᱱᱟᱨᱮᱥᱚᱱ ᱨᱮᱱ ᱱᱤᱛᱚᱜ ᱜᱤᱫᱽᱨᱟᱹ ᱠᱚ ᱦᱮᱱᱟᱜ ᱠᱚᱣᱟ ᱛᱚ ᱡᱮᱢᱚᱱ ᱵᱟ ᱵᱟᱯᱞᱟ ᱠᱚᱨᱮ ᱡᱮᱢᱚᱱ ᱴᱟᱢᱟᱠ ᱛᱩᱢᱫᱟᱹᱜ ᱵᱟᱜᱤ ᱠᱟᱛᱮ ᱡᱟᱦᱟᱸ ᱱᱚ-ᱚᱭ ᱮᱱᱮᱡ ᱥᱮᱨᱮᱧ ᱡᱟᱦᱟᱸ ᱰᱤᱡᱮ ᱵᱚᱠᱥ ᱛᱮ ᱵᱚᱱ ᱤᱱᱮᱡ ᱠᱟᱱᱟ ᱥᱮ ᱚᱱᱟ ᱫᱚ ᱢᱟᱱᱮ ᱠᱟᱹᱡ ᱢᱟᱱᱮ ᱚᱠᱟ ᱞᱮᱠᱟ ᱪᱚᱝ ᱟᱨᱠᱤ ᱢᱟᱱᱮ ᱡᱟᱦᱟᱸ ᱫᱚ ᱚᱱᱟ ᱴᱟᱢᱟᱠ ᱛᱩᱢᱫᱟᱹᱜ ᱵᱟᱹᱜᱤ ᱠᱟᱛᱮᱜ ᱦᱟᱱᱮ ᱮᱱᱮᱡ ᱥᱮᱨᱮᱧ ᱨᱮ ᱵᱚᱱ ᱡᱚᱲᱟᱣ ᱠᱚᱜ ᱠᱟᱱᱟ ᱡᱟᱦᱟᱸ ᱫᱚ ᱢᱟᱭᱤᱠ ᱵᱚᱠᱥ ᱛᱮᱵᱚᱱ ᱮᱱᱮᱡ ᱠᱟᱱᱟ ᱟᱨᱠᱤ
ᱦᱳᱭ ᱦᱳᱭ ᱚᱱᱟ ᱫᱚ ᱟᱹᱰᱤ ᱵᱟᱝ ᱴᱷᱤᱠ ᱜᱮ ᱦᱩᱭᱩᱜ ᱠᱟᱱᱟ ᱚᱱᱟ ᱫᱚ
ᱦᱳᱭ ᱟᱨᱠᱤ ᱡᱟᱸᱦᱟ
ᱱᱤᱡᱮᱨᱟᱜ ᱵᱟᱹᱜᱤ ᱠᱟᱛᱮᱜ ᱦᱟᱱᱮ ᱮᱴᱟᱜ ᱨᱮ ᱫᱚᱱᱮᱢ ᱪᱷᱩᱴᱟᱹᱣ ᱠᱚᱜ ᱠᱟᱱᱟ
ᱦᱳᱭ ᱦᱳᱭ ᱚᱱᱮ ᱡᱮᱢᱚᱱ ᱱᱚᱣᱟ ᱫᱚ ᱮᱠᱪᱩᱭᱮᱞᱤ ᱵᱟᱝ ᱦᱩᱭ ᱜᱮ ᱴᱷᱠᱟ ᱡᱮᱢᱚᱱ ᱟᱵᱚ ᱟᱨ ᱟᱨ ᱜᱴᱮᱡ ᱡᱤᱱᱤᱥ ᱡᱟᱦᱟᱸ ᱫᱚ ᱡᱮᱢᱚᱱ ᱟᱹᱛᱩ ᱠᱚᱨᱮ ᱟᱵᱚᱨᱮᱱ ᱢᱟᱹᱡᱷᱤ ᱠᱚ ᱦᱮᱱᱟᱜ ᱠᱚᱣᱟ ᱥᱮ ᱢᱟᱡᱦᱤ ᱠᱚᱣᱟᱜ ᱠᱟᱹᱢᱤ ᱠᱚ ᱫᱚ ᱚᱠᱟ ᱞᱮᱠᱟ ᱟᱨᱠᱤ ᱚᱱᱟ ᱵᱟᱲᱟᱭ ᱦᱮᱱᱟᱜ ᱟᱠᱟᱫᱟ
ᱤᱧ ᱩᱱᱟᱹᱜ ᱫᱚ ᱵᱟᱹᱧ ᱵᱟᱰᱟᱭᱟ
ᱚ ᱟᱪᱪᱷᱟ ᱛᱟᱦᱚᱞᱮ ᱟᱯᱮ ᱚᱱᱛᱮ ᱠᱚ ᱵᱟᱦᱟᱜ ᱜᱮᱭᱟ ᱥᱮ ᱵᱟᱝᱟ
ᱦᱮᱸ ᱵᱟᱦᱟ ᱠᱚ ᱦᱩᱭᱩᱜ ᱜᱮᱭᱟ
ᱵᱟᱦᱟ ᱫᱚ ᱢᱟᱱᱮ ᱛᱤᱱᱟᱹᱜ ᱫᱤᱱ ᱯᱮ ᱵᱟᱦᱟᱜ ᱜᱮ ᱛᱮ ᱢᱟᱱᱮ ᱛᱤᱱ ᱫᱤᱱ
ᱯᱮ ᱫᱤᱱ
ᱚ ᱯᱮ ᱫᱤᱱ ᱨᱮᱱᱟᱜ ᱟᱵᱟᱨ ᱵᱷᱟᱜᱽ ᱢᱮᱱᱟᱜᱮ ᱠᱟᱫᱟ ᱚᱱᱟ ᱫᱚ ᱚᱠᱟ ᱞᱮᱠᱟ
ᱢᱤᱫ ᱫᱤᱱ ᱫᱚ ᱩᱢ ᱦᱩᱭᱩᱜ ᱛᱟᱞᱮᱭᱟ ᱩᱱᱫᱚ ᱛᱩᱯᱩ ᱛᱩᱯᱩᱱ ᱱᱟᱲᱠᱟ ᱦᱩᱭᱩᱜᱼᱟ ᱤᱭᱟᱹ ᱥᱟᱯᱷᱟᱭ ᱦᱩᱭᱩᱜᱼᱟ ᱟᱨᱠᱤ ᱠᱟᱪᱟ ᱠᱟᱪᱤᱭᱟᱢ
ᱟᱪᱪᱷᱟ ᱟᱪᱪᱷᱟ
ᱟᱨ ᱛᱟᱨ ᱫᱚᱥᱟᱨ ᱫᱚ ᱦᱩᱭᱩᱜ ᱠᱟᱱ ᱛᱟᱢᱟ ᱥᱟᱹᱨᱫᱤ ᱢᱟᱦᱟ ᱛᱟᱨ ᱫᱚᱥᱟᱨ ᱫᱚ ᱡᱟᱞᱮ ᱢᱟᱦᱟ ᱯᱮ ᱫᱤᱱ
ᱟᱨ ᱱᱚᱝᱠᱟ ᱰᱟᱦᱟᱨ ᱠᱚᱫᱚ ᱦᱟᱸᱜ ᱟᱯᱮ ᱩᱱᱠᱩ ᱫᱚ ᱵᱟᱠᱚ ᱮᱱᱮᱡ ᱜᱮᱛᱮ ᱱᱚᱝᱠᱟ ᱥᱤᱧ ᱧᱤᱫᱟᱹ ᱵᱟᱨ ᱫᱤᱱ ᱜᱮ ᱟᱨᱜᱮ
ᱵᱟᱝᱟ ᱵᱟᱦᱟ ᱠᱚᱨᱮᱮᱫ ᱫᱚ ᱵᱟᱠᱚ ᱮᱱᱮᱡᱟ ᱥᱚᱨᱦᱟᱭ ᱨᱮᱛᱮ ᱞᱮ ᱮᱱᱮᱡ ᱜᱮᱭᱟ ᱚᱱᱠᱟ ᱫᱚ
ᱛᱤᱱᱟᱹᱜ ᱫᱤᱱᱯᱮ ᱢᱟᱱᱟᱣ ᱢᱟᱱᱮ
ᱥᱚᱦᱟᱨᱟᱭ ᱦᱚᱸ ᱟᱞᱮ ᱥᱮᱱ ᱫᱚ ᱯᱮ ᱫᱤᱱ ᱜᱮ ᱦᱩᱭᱩᱜᱼᱟ
ᱚ ᱟᱨ ᱟᱵᱚ ᱥᱟᱱᱛᱟᱲ ᱥᱟᱱᱛᱟᱲᱟᱜ ᱡᱚᱛᱚ ᱠᱷᱚᱱᱟᱜ ᱢᱟᱨᱟᱝ ᱯᱚᱨᱚᱵᱽ ᱫᱚ ᱚᱠᱟᱴᱟᱜ ᱠᱚᱵᱚᱱ ᱢᱮᱛᱟᱜ ᱠᱟᱱᱟ
ᱥᱚᱦᱚᱨᱟᱭ ᱜᱮ
ᱚ ᱡᱟᱦᱟᱸ ᱫᱚ ᱢᱟᱱᱮ ᱚᱱᱟ ᱨᱮᱦᱚᱸ ᱱᱚᱝᱠᱟᱜᱮ ᱡᱟᱦᱟᱸ ᱫᱚ ᱱᱤᱭᱟᱹ ᱢᱟᱨᱟᱝ ᱨᱮᱭᱟᱜ ᱠᱟᱨᱚᱱ ᱫᱚ ᱦᱩᱭᱩᱜ ᱠᱟᱱᱟ ᱱᱤᱝᱠᱟᱹ ᱡᱟᱦᱟᱸ ᱫᱚ ᱱᱚᱜᱼᱚᱭ ᱦᱟᱹᱛᱤ ᱞᱮᱠᱟᱱ ᱥᱚᱨᱚᱦᱦᱟᱭ ᱟᱨ ᱟᱵᱚ ᱱᱚᱣᱟ ᱫᱷᱟᱹᱨᱛᱤ ᱨᱮ ᱡᱷᱚᱛᱚ ᱠᱷᱚᱱᱟᱜ ᱢᱟ ᱦᱟᱹᱛ ᱠᱚ ᱢᱟᱨᱟᱝ ᱦᱸ ᱥᱮ ᱦᱳᱭ ᱤᱱᱟᱹ ᱠᱟᱨᱚᱱ ᱛᱮ ᱥᱚᱨᱦᱟᱭ ᱫᱚ ᱦᱟᱸᱜ ᱢᱟᱨᱟᱝ ᱯᱚᱨᱚᱵᱽ ᱠᱟᱱ ᱛᱟᱵᱳᱱᱟ
ᱦᱳᱭ
ᱦᱳᱭ ᱛᱟᱨᱯᱚᱨᱮ ᱟᱨ ᱪᱟᱥᱵᱟᱥ ᱫᱚ ᱚᱠᱟᱞ ᱞᱮᱠᱟ ᱟᱯᱮ ᱥᱮᱫ ᱫᱚ ᱦᱩᱭᱩᱜ ᱜᱮᱛᱮ
ᱟᱞᱮ ᱫᱚ ᱢᱤᱫ ᱫᱷᱟᱣ ᱜᱮᱞᱮ ᱪᱟᱥᱟ ᱪᱟᱥ ᱫᱚ
ᱮ ᱫᱟᱜ ᱫᱟᱜ ᱠᱚᱨᱮᱱᱟᱜ ᱟᱱᱟᱴ ᱠᱚ ᱦᱩᱭᱩᱜ ᱜᱮᱭᱟ ᱡᱟᱹᱥᱛᱤ
ᱦᱳᱭ ᱚᱱᱟ ᱠᱷᱟᱹᱛᱤᱨ ᱜᱮᱛᱚ ᱢᱤᱫ ᱫᱷᱟᱣ ᱜᱮᱞᱮ ᱪᱟᱥᱟ ᱚᱱᱟ ᱟᱥᱟᱲ ᱵᱚᱸᱜᱟ ᱜᱮᱞᱮ ᱪᱟᱥᱟ ᱟᱫᱚ ᱵᱟᱝ ᱟᱯᱮ ᱥᱮᱱ ᱫᱚ ᱛᱚᱵᱮ ᱟᱯᱮ ᱫᱚ ᱵᱟᱨ ᱫᱷᱟᱣ ᱯᱮ ᱨᱚᱦᱚᱭᱟ ᱥᱮ ᱪᱮᱫ
ᱦᱮᱸ ᱟᱞᱮ ᱱᱚᱛᱮ ᱫᱚ ᱪᱟᱥ ᱫᱚ ᱢᱚᱴᱟᱢᱩᱴᱤ ᱟᱯᱮ ᱩᱱᱟᱹᱜ ᱠᱷᱚᱱᱟᱜ ᱫᱚ ᱦᱟᱸᱜ ᱠᱟᱹᱡ ᱵᱷᱟᱜᱮ ᱜᱮ ᱦᱩᱭᱩᱜᱼᱟ ᱟᱞᱮ ᱥᱮᱫ ᱫᱚ ᱡᱟᱦᱟᱸ ᱫᱚ ᱥᱚᱵᱡᱤ ᱠᱚ ᱪᱟᱥ ᱡᱟᱥᱥᱛᱤ ᱠᱟᱭ ᱛᱮ ᱦᱩᱭᱩᱜ ᱜᱮᱭᱟ ᱛᱟᱯᱚᱨᱮ ᱦᱩᱲᱩ ᱫᱚ ᱟᱜ ᱩ ᱴᱷᱤᱠᱮ ᱵᱟᱝ ᱚᱱᱟ ᱚᱠᱛᱚ ᱫᱚ ᱡᱟᱦᱟᱸ ᱢᱮᱫᱷᱟ ᱜᱮ ᱦᱩᱭᱱᱟ ᱥᱮ ᱵᱷᱟᱜᱤ ᱜᱮ ᱟᱨ ᱡᱟᱦᱟᱸ ᱪᱟᱥ ᱫᱚ ᱦᱩᱭᱩᱜ ᱜᱮᱭᱟ ᱚᱱᱟ ᱫᱚ ᱩᱱᱟᱹᱜ ᱵᱷᱟᱞᱮ ᱫᱚ ᱵᱟᱝ ᱡᱟᱦᱟᱸ ᱡᱟᱭᱜᱟ ᱠᱚᱨᱮ ᱫᱟᱜ ᱠᱚᱛᱤ ᱠᱟᱱᱟ ᱚᱱᱟ ᱡᱟᱭᱜᱟ ᱠᱚᱨᱮ ᱜᱮ ᱪᱟᱥ ᱦᱩᱭᱩᱜᱼᱟ ᱦᱳᱭ ᱱᱚᱜᱚᱭ ᱱᱚᱝᱠᱟ ᱟᱫᱚ ᱚᱱᱛᱮᱱᱟᱜ ᱡᱟᱦᱟᱸ ᱞᱮᱠᱟ ᱟᱹᱨᱤᱪᱟᱹᱞᱤ ᱫᱚ ᱠᱤᱱᱛᱩ ᱢᱟᱱᱮ ᱟᱹᱰᱤᱴᱟᱜ ᱜᱮ ᱟᱞᱟᱫᱟ ᱜᱮᱛᱟ ᱵᱚᱱᱟ ᱥᱮ ᱢᱟ ᱡᱚᱛᱚ ᱦᱚᱲ ᱥᱮᱫ ᱥᱚᱢᱟᱱ ᱫᱚ ᱵᱟᱝ ᱠᱟᱱᱟ
ᱦᱳᱭ ᱦᱳᱭ ᱦᱮᱸ ᱡᱚᱛᱚ ᱥᱮᱫ ᱠᱤ ᱥᱚᱢᱟᱱᱟ ᱡᱚᱛᱚ ᱥᱮᱫ ᱫᱚ ᱵᱟᱝ ᱥᱚᱢᱟᱱᱟ
ᱦᱳᱭ ᱦᱳᱭ ᱟᱨ ᱜᱷᱟᱱᱴᱟ ᱵᱟᱲᱮ ᱵᱤᱱ ᱥᱮᱱ ᱵᱟᱲᱟ ᱟᱠᱟᱱᱟ
ᱵᱟᱝᱟ ᱤᱧᱫᱚ ᱵᱟᱹᱧ ᱥᱮᱱ ᱟᱠᱟᱱᱟ
ᱚ ᱟᱸᱡᱚᱢ ᱵᱟᱲᱟ ᱟᱠᱟᱜ ᱵᱤᱱ
ᱦᱳᱭ ᱟᱸᱡᱚᱢ ᱫᱩᱧ ᱟᱸᱡᱚᱢ ᱵᱟᱲᱟ ᱟᱠᱟᱫ ᱜᱮᱭᱟ ᱪᱟᱞᱟᱣ ᱵᱟᱲᱟ ᱠᱟᱱᱟᱢ ᱥᱮ ᱪᱮᱫ ᱟᱢ ᱫᱚ
ᱦᱮᱸ ᱪᱟᱞᱟᱣ ᱫᱚ ᱦᱟᱸᱜ ᱵᱟᱝ ᱪᱟᱞᱟᱣ ᱦᱩᱭ ᱠᱟᱱᱟ ᱢᱤᱫᱴᱮᱱ ᱠᱟᱛᱷᱟ ᱵᱟᱹᱱᱩᱜ ᱠᱟᱫᱟ ᱜᱷᱟᱱᱴᱟ ᱵᱟᱲᱮ ᱨᱮ ᱪᱮᱠᱟ ᱠᱩᱲᱤ ᱦᱚᱯᱚᱱ ᱫᱚᱠᱚ ᱥᱮᱱᱚᱜ ᱜᱮᱭᱟ ᱟᱨ ᱚᱸᱰᱮᱱᱟᱜ ᱢᱤᱫᱴᱮᱱ ᱚᱠᱟ ᱞᱮᱠᱟ ᱪᱚᱝ ᱦᱟᱸᱜ ᱦᱮᱱᱟᱜ ᱠᱟᱫᱟ ᱩᱱᱟᱹᱜ ᱪᱚ ᱦᱟᱸᱜ ᱫᱚ ᱵᱟᱹᱞᱤᱧ ᱫᱤᱥᱟᱹᱭᱮᱫᱟ ᱠᱤᱱᱛᱩ ᱚᱸᱰᱮ ᱫᱚ ᱮᱠᱪᱩᱭᱮᱞᱤ ᱠᱩᱲᱤ ᱦᱚᱯᱚᱱ ᱫᱚ ᱡᱟᱦᱟᱸᱯᱮ ᱧᱮᱞ ᱟᱹᱜᱩᱭ ᱫᱟ ᱞᱟᱹᱠᱛᱤ ᱠᱟᱱ ᱜᱮᱭᱟ
ᱚ ᱚᱱᱟ ᱵᱟᱹᱧ ᱵᱟᱲᱟᱭ ᱠᱟᱱ ᱛᱟᱦᱮᱱᱟ
ᱟᱪᱪᱷᱟ ᱟ ᱟᱪᱪᱷᱟ ᱟᱪᱪᱷᱟ ᱛᱟᱨᱯᱚᱨᱮ ᱱᱚᱜᱼᱭ ᱵᱩᱨᱩ ᱵᱚᱸᱜᱟ ᱡᱟᱦᱟᱸ ᱵᱚᱱ ᱢᱮᱛᱟᱜ ᱠᱟᱱᱫᱚ ᱥᱮᱱ ᱵᱟᱲᱟ ᱯ
ᱵᱟᱹᱧ ᱧᱮᱞ ᱟᱠᱟᱜᱼᱟ
ᱚᱱᱛᱮ ᱦᱚᱸ ᱵᱟᱯᱮ ᱧᱮᱞ ᱠᱟᱜᱼᱟ ᱟᱯᱮ ᱚᱱᱟ ᱥᱟᱭᱤᱰ ᱥᱮᱫ
ᱪᱟᱞᱟᱜ ᱠᱟᱱᱟ
ᱟᱪᱪᱷᱟ ᱟᱪᱪᱷᱟ
ᱚᱱᱟ ᱢᱟ ᱱᱮᱛᱟᱨ ᱱᱮᱛᱟᱨ ᱜᱮ ᱦᱩᱭᱩᱜ-ᱟ ᱥᱮ ᱪᱮᱫ ᱚᱱᱠᱟᱹᱧ ᱟᱸᱡᱚᱢ ᱵᱟᱲᱟ ᱟᱠᱟᱜ
ᱚ ᱟᱨ ᱚᱞᱚᱜ ᱯᱟᱲᱦᱟᱜ ᱫᱚ ᱛᱤᱱᱟᱹᱜ ᱫᱷᱟᱹᱨᱤᱡ ᱛᱟᱵᱤᱱᱤᱡ
ᱟ ᱠᱚᱞᱮᱡᱽ ᱠᱚᱨᱮ ᱜᱮ᱾
ᱟᱨ ᱠᱚᱞᱮᱡᱽ ᱢᱚᱫᱽᱫᱷᱮ ᱨᱮᱫᱚ ᱟᱹᱵᱤᱱ ᱫᱚ ᱚᱠᱟᱴᱟᱜ ᱥᱟᱛᱟᱢ ᱛᱟᱵᱮᱱ᱾
ᱦᱮᱸ
ᱠᱚᱞᱮᱡᱽ ᱨᱮᱫᱚ ᱟᱵᱤᱱᱟᱜ ᱫᱚ ᱚᱠᱟᱴᱟᱜ ᱥᱟᱛᱟᱢ ᱛᱟᱵᱮᱱ?
ᱤᱧ ᱯᱷᱤᱞᱳᱡᱚᱯᱷᱤ᱾
ᱚ ᱟᱪᱪᱷᱟ ᱯᱷᱤᱞᱳᱡᱚᱯᱷᱤ ᱨᱮ ᱟᱹᱵᱤᱱ ᱱᱚᱝᱠᱟᱱᱟᱜ ᱪᱮᱫ ᱡᱤᱱᱤᱥ ᱵᱤᱱ ᱠᱩᱥᱤ ᱟᱨ ᱠᱤ ᱠᱩᱞᱤ ᱜᱩᱯᱤ ᱟᱨᱵᱤ ᱠᱩᱞᱤ ᱜᱩᱯᱤ ᱨᱮᱱᱟᱜ ᱠᱟᱨᱚᱱ ᱟᱹᱵᱤᱱ ᱱᱚᱣᱟ ᱚᱱᱟᱨᱥ ᱚᱱᱟᱨᱥ ᱠᱟᱱ ᱛᱟᱵᱮᱱᱟ ᱛᱚ ᱵᱟᱝ?
ᱦᱳᱭ ᱦᱳᱭ
ᱦᱳᱭ ᱚᱱᱟ ᱦᱟᱛᱟᱣ ᱨᱮᱱᱟᱜ ᱠᱟᱨᱚᱱ ᱟᱵᱮᱱ ᱢᱟᱱᱮ ᱪᱮᱫ ᱵᱮᱤᱱ ᱠᱩᱥᱤᱭᱟᱜᱼᱟ᱾
ᱚᱱᱟ ᱢᱟᱱᱮ ᱯᱷᱤᱞᱳᱡᱚᱯᱷᱤ ᱚᱱᱟ ᱪᱮᱫ ᱞᱤᱧ ᱱᱮᱞᱟ ᱠᱩᱥᱤᱭᱟᱜ ᱞᱤᱧ ᱟᱨᱠᱤ
ᱚ ᱟᱹᱵᱤᱱᱟᱜ ᱚᱱᱠᱟᱱᱟᱜ ᱡᱤᱱᱤᱥ ᱡᱟᱦᱟᱸ ᱫᱚ ᱠᱩᱠᱢᱩ ᱟᱵᱤᱱᱟᱜ ᱪᱮᱫ ᱞᱮᱠᱟ ᱞᱟᱯᱷᱟᱝ ᱚᱠᱟᱴᱟᱜ ᱛᱤᱱᱟᱹᱜ ᱥᱟᱺᱜᱤᱧ ᱨᱮᱛᱟᱵᱮᱱ ᱟᱵᱤᱱ ᱯᱷᱤᱞᱳᱡᱚᱯᱷᱤ ᱚᱱᱟᱨᱥ ᱫᱟ ᱢᱟᱱᱮ ᱢᱤᱫ ᱫᱤᱱ ᱦᱤᱞᱳᱜ ᱟᱵᱤᱱ ᱢᱤᱫᱴᱮᱱ ᱦᱚᱲ ᱵᱤᱱ ᱛᱮᱭᱟᱨᱚᱜᱼᱟ ᱥᱮ ᱢᱤᱫᱴᱮᱱ ᱢᱟᱪᱮᱛᱟᱱᱤ ᱵᱤᱱ
ᱦᱳᱭ ᱟᱫᱚ ᱚᱱᱠᱟ ᱢᱚᱱᱮ ᱠᱟᱛᱮᱜ ᱜᱮ ᱱᱟᱝ ᱯᱟᱲᱦᱟᱣ ᱵᱟᱲᱟ ᱠᱚ ᱦᱩᱭᱩᱜ ᱠᱟᱱᱟ᱾ ᱟᱫᱚ ᱪᱮᱫ ᱪᱤᱠᱟᱹᱜ ᱠᱟᱱᱟ ᱱᱟᱦᱟᱜ?
ᱟᱨ ᱢᱚᱱᱮ ᱢᱟ ᱟᱵᱚ ᱢᱟ ᱡᱷᱚᱛᱚ ᱜᱮᱵᱚᱱ ᱢᱚᱱᱮᱭᱟ ᱡᱮ ᱤᱧ ᱱᱚᱣᱟᱧ ᱠᱚᱨᱟᱣ ᱢᱤᱫᱴᱮᱱ ᱚᱱᱟ ᱪᱮᱛ ᱟᱨ ᱢᱤᱫᱴᱮᱱ ᱤᱭᱟᱹ ᱡᱟᱦᱟᱸ ᱫᱚ ᱢᱤᱫᱴᱮᱱ ᱩᱵᱷᱮ ᱪᱤᱱᱛᱟᱹ ᱨᱮᱱᱟᱜ ᱫᱟᱲᱮᱴᱟᱜ ᱵᱮᱥᱤ ᱧᱚᱜ ᱫᱚᱦᱚᱭᱮᱭᱟ ᱴᱷᱤᱠ ᱜᱮᱭᱟ᱾
ᱦᱳᱭ
ᱛᱟᱦᱞᱮ ᱠᱷᱟᱱ ᱜᱮ ᱦᱩᱭᱩᱜᱼᱟ ᱟᱨ ᱟᱵᱤᱱᱟᱜ ᱥᱚᱯᱱᱚ ᱢᱟᱱᱮ ᱪᱮᱫ ᱦᱮᱱᱟᱜ ᱠᱟᱫᱟ ᱱᱤᱛ ᱫᱷᱟᱹᱨᱤᱡ ᱛᱮ ᱡᱮ ᱟᱹᱞᱤᱧ ᱡᱮ ᱱᱚᱝᱠᱟᱭᱟᱞ ᱞᱤᱧ ᱥᱮ ᱚᱱᱠᱟᱭᱟᱞ ᱞᱤᱧ ᱟᱨᱠᱤ ᱟᱹᱵᱤᱱᱟᱜ ᱩᱭᱦᱟᱹᱨ ᱪᱤᱱᱛᱟᱹ ᱛᱮ ᱚᱞᱚᱜ ᱯᱟᱲᱦᱟᱣ ᱤᱫᱤ ᱠᱟᱛᱮᱫ?
ᱩᱭᱦᱟᱹᱨ ᱢᱟ ᱫᱚᱢᱮ ᱢᱮᱱᱟᱜ ᱜᱮ ᱟᱫᱚ ᱩᱭᱦᱟᱹᱨ ᱫᱚ ᱩᱭᱦᱟᱹᱨ ᱠᱟᱜ ᱦᱩᱭᱩᱜ ᱜᱮᱭᱟ ᱟᱫᱚ ᱦᱩᱭᱩᱜ ᱟᱨ ᱵᱟᱝ ᱦᱩᱭᱩᱜ?
ᱟᱪᱪᱷᱟ ᱟᱪᱪᱷᱟ ᱦᱩᱭᱩᱜᱼᱟ ᱟᱨ ᱵᱟᱝ ᱦᱩᱭᱩᱜᱼᱟ ᱚᱱᱟ ᱩᱭᱦᱟᱹᱨ ᱫᱚ ᱦᱟᱸᱜ ᱦᱮᱱᱟᱜ ᱛᱟᱵᱮᱱ ᱜᱮᱭᱟ ᱵᱟᱝ
ᱦᱳᱭ ᱩᱭᱦᱟᱹᱨ ᱫᱚ ᱞᱟᱯᱷᱟᱝ ᱥᱮᱱ ᱩᱭᱦᱟᱹᱨ ᱠᱟᱜ ᱦᱩᱭᱩᱜᱼᱟ᱾
ᱚ ᱩᱭᱦᱟᱹᱨ ᱫᱚ ᱞᱟᱹᱠᱛᱤ ᱠᱟᱱ ᱜᱮᱭᱟ᱾
ᱦᱮᱸ
ᱮ ᱟᱢ ᱱᱤᱛᱚᱜᱼᱟ ᱟᱯᱮ ᱥᱮᱱᱟᱜ ᱡᱟᱭᱜᱟ ᱠᱚᱨᱮᱱᱟᱜ ᱯᱚᱨᱤᱥᱛᱷᱤᱛᱤ ᱫᱚ ᱚᱠᱟᱞᱮᱠᱟ ᱯᱚᱨᱤᱵᱮᱥ ᱟᱨᱠᱤ
ᱟᱞᱮ ᱥᱮᱫ ᱫᱚ ᱪᱮᱫ ᱫᱚᱢᱮ ᱫᱷᱤᱨᱤ ᱠᱚ ᱢᱮᱱᱟᱜᱼᱟ᱾ ᱚᱱᱟ ᱠᱚᱜᱮ ᱪᱮᱫ ᱵᱟᱹᱱᱩᱜᱼᱟ᱾ ᱟᱫᱚ ᱫᱟᱨᱮ ᱠᱚᱦᱚᱸ ᱩᱱᱟᱹᱜ ᱵᱟᱹᱱᱩᱜᱼᱟ᱾ ᱟᱨ ᱰᱟᱹᱺᱦᱤ ᱠᱚᱯᱨᱟᱹ᱾
ᱛᱟᱦᱮ ᱟᱯᱮ ᱚᱱᱟ ᱡᱟᱭᱜᱟ ᱠᱟᱛᱮ ᱚᱱᱟ ᱥᱟᱭᱤᱰ ᱨᱮ ᱛᱮ ᱛ ᱫᱟᱜ ᱠᱚᱨᱮᱱᱟᱜ ᱟᱱᱟᱴᱚᱢᱟᱭ ᱮᱢᱱᱤ ᱛᱮᱜᱮ ᱦᱩᱭᱩᱜ ᱠᱟᱱ ᱜᱮᱭᱟ᱾ ᱛᱟᱨᱯᱚᱨᱮ ᱱᱚᱝᱠᱟ ᱦᱚᱭ ᱦᱤᱸᱥᱤᱫ ᱢᱟ ᱟᱹᱰᱤ ᱟᱡᱷᱟᱴ ᱨᱮᱜᱮ ᱛᱚ ᱱᱤᱛ ᱢᱟ ᱫᱚᱢᱮ ᱦᱟᱸᱜ᱾ ᱥᱤᱛᱩ, ᱥᱤᱛᱩ ᱵᱚᱱ ᱠᱟᱱᱟ ᱜᱚᱴᱟᱜ ᱜᱮ᱾
ᱦᱳᱭ
ᱦᱚ
ᱟᱯᱮᱥᱱ ᱫᱚ ᱪᱮᱫᱞᱮᱠᱟ ᱟᱯᱮ ᱥᱮᱱ ᱫᱚ ᱵᱤᱨ ᱵᱩᱨᱩ ᱠᱚ ᱢᱮᱱᱟᱜ ᱟᱥᱮ ᱪᱮᱫ
ᱚᱛᱚ ᱜᱮ ᱦᱱᱟᱜ ᱠᱟᱫᱟ ᱫᱟᱜ ᱠᱚᱨᱮᱱᱟᱜ ᱫᱚ ᱦᱟᱸᱜ ᱟᱱᱟᱴ ᱦᱩᱭᱩᱜ ᱠᱟᱱᱟ ᱦᱚᱭ ᱦᱤᱸᱥᱤᱫ ᱫᱚ ᱦᱩᱭᱩᱜᱼᱟ ᱟᱨᱠᱤ ᱢᱟᱱᱮ ᱵᱷᱟᱜ ᱜᱮ ᱟᱨᱠᱤ ᱱᱚᱛᱮᱱᱟᱜ ᱟᱵᱚᱦᱟᱣᱟ ᱫᱚ ᱢᱳᱴᱟᱢᱩᱴᱤ ᱴᱷᱤᱠ ᱜᱮᱭᱟ ᱟᱞᱮ ᱱᱚᱛᱮ ᱫᱚ᱾
ᱦᱮᱸ
ᱟᱪᱪᱷᱟ ᱟᱪᱪᱷᱟ
ᱛᱟᱦᱞᱮ ᱟᱯᱮ ᱫᱚ ᱢᱟᱜ ᱢᱚᱚᱲᱮ ᱠᱚ ᱦᱩᱭᱮᱱ ᱛᱟᱯᱮᱭᱟ
ᱢᱟᱜ ᱢᱚᱬᱮ ᱠᱚ ᱦᱮᱸ ᱱᱚᱛᱮ ᱦᱩᱭᱮᱱ ᱜᱮᱭᱟ ᱢᱟᱜ ᱢᱚᱬᱮᱸ ᱮᱱ ᱜᱮᱭᱟᱞᱮ ᱟᱞᱮ ᱟᱯᱮ ᱥᱮᱫ ᱫᱚ ᱵᱚᱠ ᱢᱟᱜᱢᱩᱬᱮᱸ ᱜᱮᱛᱮ
ᱢᱟᱜ ᱢᱚᱬᱮ ᱢᱟᱜ ᱢᱬᱮ ᱦᱩᱭᱩᱜ ᱜᱮᱭᱟ
ᱟᱪᱪᱷᱟ ᱟᱪᱪᱷᱟ ᱢᱟᱜ ᱢᱚᱬᱮ ᱦᱩᱭᱩᱜ ᱜᱮᱭᱟ ᱢᱟᱜ ᱢᱚᱬᱮ ᱨᱮ ᱦᱮᱸ ᱢᱟᱜ ᱢᱚᱬᱮ ᱨᱮᱫᱚ ᱵᱟᱦᱟ ᱥᱮᱱᱟᱜ ᱫᱚ ᱦᱟᱸᱜ ᱚᱱᱟ ᱫᱚ ᱢᱟᱨᱟᱝ ᱟᱜ ᱵᱚᱱ ᱢᱮᱛᱟᱜ ᱠᱟᱱᱟ ᱦᱮᱸ ᱵᱟᱝ ᱟᱨ ᱢᱟᱜ ᱢᱚᱬᱮ ᱨᱮ ᱡᱟᱦᱟᱸ ᱵᱚᱸᱜᱟᱼᱵᱩᱨᱩ ᱠᱚᱫᱚ ᱡᱟᱹᱥᱛᱤ ᱜᱮ ᱟᱱᱟᱴ ᱫᱚᱠᱚ ᱞᱟᱜᱟᱜᱼᱟ ᱱᱚᱝᱠᱟ ᱵᱟᱲᱟᱭ ᱦᱮᱱᱟᱜ ᱛᱟᱵᱮᱱᱟ ᱡᱮ ᱱᱟᱭᱠᱮ ᱟᱨ ᱱᱟᱭᱠᱮ ᱢᱩᱫᱨᱮ ᱩᱱᱠᱤᱱᱟᱜ ᱠᱟᱹᱢᱤ ᱪᱮᱫ ᱠᱟᱱᱟ ᱟᱨᱠᱤ
ᱩᱱᱟᱹᱜ ᱫᱚ ᱵᱟᱹᱧ ᱵᱟᱲᱟᱭ ᱜᱮᱭᱟ
ᱟᱪᱪᱷᱟ ᱚᱱᱟᱫᱚ ᱠᱩᱲᱤ ᱠᱩᱲᱤ ᱜᱤᱫᱽᱨᱟᱹ ᱫᱚ ᱵᱟᱲᱟᱭ ᱦᱚᱪᱚ ᱞᱟᱹᱠᱛᱤ ᱠᱟᱱ ᱜᱮᱭᱟ ᱪᱮᱫᱟᱜ ᱥᱮ ᱡᱮᱢᱚᱱ ᱱᱟᱭᱠᱮ ᱮᱨᱟ ᱫᱚ ᱡᱟᱦᱟᱸ ᱞᱟᱹᱭ ᱠᱮᱫᱟ ᱡᱮ ᱵᱟᱦᱟᱜᱼᱟ ᱯᱮ ᱫᱤᱱ ᱵᱟᱦᱟ ᱨᱮᱜ ᱩᱢ ᱩᱢ ᱦᱤᱞᱳ ᱢᱟ ᱡᱚᱛᱚ ᱜᱮᱵᱚᱱ ᱩᱢᱚᱜᱼᱟ᱾ ᱟᱨᱵᱚᱱ ᱥᱟᱯᱷᱟ ᱥᱟᱹᱯᱷᱤᱤᱼᱟ ᱟᱨᱠᱤ ᱦᱮᱸ ᱥᱮᱮ
ᱦᱳᱭ
ᱛᱟᱯᱚᱨᱮ ᱦᱚᱜᱼᱚᱭ ᱡᱮ ᱱᱟᱭᱠᱮ ᱮᱨᱟ ᱩᱱᱤ ᱫᱚ ᱱᱚᱣᱟ ᱜᱮᱛᱟᱭ ᱠᱟᱹᱢᱤ ᱡᱟᱦᱟᱸ ᱫᱚ ᱱᱟᱭᱠᱮ ᱨᱟᱪᱟ ᱜᱮᱡ ᱜᱩᱨᱤᱡ ᱚᱱᱟ ᱠᱚ ᱥᱟᱯᱷᱟ ᱥᱟᱯᱷᱤ ᱟᱨᱠᱤ ᱡᱚᱛᱚ ᱠᱤᱪᱷᱩ
ᱦᱩᱸ ᱦᱩᱸ
ᱡᱟᱦᱟᱸ ᱫᱚ ᱱᱟᱭᱠᱮᱭᱟᱜ ᱠᱟᱹᱢᱤ ᱫᱚ ᱱᱤᱭᱟᱹ ᱠᱟᱱᱟ ᱡᱟᱦᱟᱸ ᱚᱱᱮ ᱰᱟᱹᱜᱣᱟ. ᱠᱚᱲᱟ ᱜᱤᱫᱽᱨᱟᱹ ᱡᱟᱦᱟᱸ ᱚᱱᱮ ᱥᱮᱱᱚᱜᱼᱟᱭ ᱮᱱᱮᱡ ᱦᱮᱸ ᱚᱸᱰᱮ ᱥᱮᱱ ᱠᱟᱛᱮᱜ ᱤᱱᱟᱹ ᱦᱤᱞᱚᱜ ᱚᱸᱰᱮ ᱤᱭᱟᱹ ᱠᱚ ᱫᱚᱦᱚ ᱟᱱᱟ ᱡᱟᱸᱦᱟ ᱱᱟᱭᱠᱮ ᱟᱸ ᱟᱹᱞᱤᱧ ᱦᱚᱸ ᱴᱷᱤᱠ ᱵᱟᱹᱞᱤᱧ ᱞᱟᱹᱭ ᱫᱟᱲᱮᱭᱟᱜ ᱠᱟᱱᱟ᱾ ᱚᱱᱟ ᱜᱟᱸᱰᱳ ᱵᱟᱠᱚ ᱞᱟᱹᱭᱟ ᱡᱟᱦᱟᱸ ᱵᱚᱸᱜᱟ ᱦᱟᱜ ᱜᱟᱸᱰᱳ ᱚᱱᱟ ᱚᱸᱰᱮ ᱤᱫᱤ ᱦᱚᱴᱚ ᱠᱟᱜᱼᱟᱭ ᱚᱱᱟ ᱥᱟᱹᱲᱤᱢ ᱠᱚᱠᱚ ᱫᱟᱵᱟ ᱟᱨ ᱤᱱᱟᱹ ᱦᱤᱞᱳᱜ ᱦᱟᱸᱜ ᱚᱱᱟᱚᱱᱮ ᱧᱤᱫᱟᱹ ᱵᱮᱲᱟ ᱵᱚᱸᱜᱟᱼ ᱵᱩᱨᱩᱳ ᱵᱚᱱ ᱦᱚᱦᱚᱣᱟᱠᱚᱣᱟ ᱦᱚᱦᱚ ᱠᱟᱛᱮ ᱱᱚᱝᱠᱟ ᱟᱠᱚ ᱡᱟᱦᱮᱨ ᱧᱮᱞ ᱠᱚ ᱦᱤᱡᱩᱜᱼᱟ᱾
ᱚ
ᱦ
ᱟᱫᱚ ᱩᱱᱟᱹᱜ ᱫᱚ ᱢᱟᱱᱮ ᱥᱩᱨ ᱵᱟᱲᱟᱟ ᱵᱟᱝ ᱦᱩᱭ ᱠᱟᱱᱟᱟᱱᱟ ᱛᱚ ᱱᱤᱡᱮ ᱠᱚᱫᱚ ᱚᱱᱠᱟ ᱫᱚ ᱧᱮᱞ ᱵᱟᱲᱟ ᱵᱟᱝ ᱦᱩᱭᱭᱟ ᱟᱠᱟᱱᱟ ᱟᱨᱠᱤ
ᱟ ᱟᱪᱪᱷᱟ ᱦᱸ ᱟᱫᱚ ᱧᱮᱞ ᱫᱚ ᱵᱟᱝ ᱦᱩᱭᱩᱜ ᱟᱠᱟᱱ ᱨᱮᱸᱦᱚ ᱟᱫᱚ ᱱᱚᱣᱟᱜᱮ ᱞᱟᱹᱭ ᱫᱚ ᱢᱟᱱᱮ ᱱᱚᱣᱟ ᱫᱚ ᱮᱠᱪᱩᱞᱤ ᱢᱟᱱᱮ ᱠᱟᱹᱴᱤᱡ ᱫᱚ ᱵᱟᱲᱟᱭ ᱞᱟᱹᱠᱛᱤ ᱠᱟᱱ ᱜᱮᱭᱟ᱾
ᱦᱳᱭ
ᱡᱮ ᱱᱚᱣᱟ ᱫᱚ ᱚᱠᱟᱞᱮᱠᱟ ᱟᱨᱠᱤ
ᱦᱩᱸ ᱦᱩᱸ
ᱦᱳᱭ ᱮᱢᱱᱤ ᱛᱮ ᱢᱟ ᱦᱮᱪᱩᱜ ᱦᱟᱜ ᱜᱚ ᱵᱟᱵᱟ ᱛᱟᱠᱚᱢᱟ ᱥᱚᱵᱫᱤᱱ ᱢᱟ ᱵᱟᱠᱚ ᱛᱟᱦᱮᱱᱟ ᱥᱮ ᱢᱟᱱᱮ ᱞᱟᱹᱭ ᱦᱚᱪᱚ ᱫᱚᱨᱠᱟᱨ ᱛ
ᱦᱮᱸ ᱧᱮᱞ ᱥᱮᱬᱟ ᱠᱟᱜ ᱫᱚ ᱞᱟᱹᱠᱛᱤ ᱠᱟᱱ ᱜᱮᱭᱟ᱾
ᱦᱳᱭ ᱦᱳᱭ ᱚᱱᱟ ᱠᱚ ᱧᱮᱞ ᱥᱮᱬᱟ ᱫᱚ ᱞᱟᱹᱠᱛᱤ ᱠᱟᱱ ᱜᱮᱭᱟ ᱾